ᱦᱮᱞᱳ
ᱦᱮᱸ ᱪᱮᱫ ᱞᱮᱠᱟ ᱱᱟᱯᱟᱭ ᱜᱮᱛᱚ?
ᱦᱳᱭ ᱜᱚᱝᱠᱮ ᱡᱚᱦᱟ ᱜᱮ
ᱦᱮᱸ ᱡᱚᱦᱟᱨ ᱜᱤ
ᱦᱳᱭ ᱟᱹᱞᱤᱧ ᱫᱚ ᱞᱤᱧ ᱱᱟᱯᱟᱭ ᱵᱟᱲᱟ ᱜᱮᱭᱟ ᱟᱵᱮᱱ ᱜᱮ ᱚᱠᱟ ᱞᱮᱠᱟ?
ᱦᱮᱸ ᱟᱹᱞᱤᱧ ᱦᱚᱸ ᱞᱤᱧ ᱱᱟᱯᱟᱭ ᱜᱮᱭᱟ᱾
ᱟᱨ ᱚᱱᱛᱮ ᱟᱯᱮ ᱥᱮᱱᱟᱜ ᱦᱚᱭ ᱦᱤᱥᱤᱫ ᱚᱠᱟ ᱞᱮᱠᱟ ᱫᱟᱜ ᱡᱟᱹᱲᱤ ᱠᱚ?
ᱫᱟᱜ ᱡᱟᱹᱲᱤ ᱠᱩ ᱱᱟᱯᱟᱭ ᱜᱮᱭᱟ ᱦᱟᱸᱜ ᱛᱤᱦᱤᱧ ᱫᱚ ᱵᱟᱭ ᱫᱟᱜ ᱠᱟᱜ-ᱟ ᱦᱚᱞᱟ ᱢᱟᱸᱫᱷᱮᱨ ᱫᱤᱱᱟᱹᱢ ᱜᱤ ᱟᱹᱭᱩᱵ ᱟᱹᱭᱩᱵ ᱥᱳᱢᱳᱭ ᱮ ᱫᱟᱜ ᱫᱟ ᱫᱟᱜ ᱮᱜ ᱠᱟᱱ ᱛᱟᱦᱮᱸᱜ ᱟᱛᱚ ᱛᱤᱦᱤᱧ ᱫᱚ ᱦᱚᱞᱟ ᱫᱚ ᱵᱟᱭ ᱫᱟᱜ ᱠᱟᱫᱟ ᱛᱮᱦᱤᱧ ᱦᱚᱸ ᱫᱟᱜ ᱫᱟᱜ ᱫᱚ ᱟ. ᱭᱠᱟᱹᱜ ᱠᱟᱱ ᱜᱮᱭᱟ ᱨᱤᱢᱤᱞ ᱵᱟᱲᱟᱣ ᱠᱟᱜ-ᱟ᱾ ᱟᱫᱚ ᱟᱹᱭᱩᱵ ᱪᱮᱫ ᱪᱤᱠᱟᱜ ᱠᱟᱱᱟ ᱦᱟᱸᱜ ᱱᱚᱝᱠᱟ ᱥᱟᱲᱮ ᱪᱟᱨ ᱵᱟᱡᱮ ᱯᱟᱸᱪ ᱵᱟᱡᱮ ᱜᱟᱱ ᱛᱮ ᱫᱟᱜ ᱦᱤᱡᱩᱜ ᱠᱟᱱ ᱛᱟᱦᱮᱸᱫ ᱟ ᱛᱮᱦᱤᱧ ᱫᱚ ᱨᱤᱢᱤᱞ ᱨᱤᱢᱤᱞ ᱫᱚ ᱧᱮᱞᱚᱜ ᱠᱟᱱ ᱜᱮᱭᱟ᱾ ᱪᱤᱫ ᱪᱤᱠᱟ. ᱜ ᱠᱟᱱᱟ ᱦᱟᱸᱜ ᱟᱯᱮ ᱥᱮᱜ ᱜᱮ ᱪᱮᱫ ᱞᱮᱠᱟ ᱫᱟᱜ ᱵᱟᱲᱟᱭ ᱫᱟᱭ ᱥᱮ ᱵᱟᱝ?
ᱟᱞᱮ ᱥᱮᱫ ᱦᱚᱸ ᱞᱟᱦᱟ ᱧᱚᱜ ᱫᱚ ᱵᱟᱭ ᱫᱟᱜ ᱟᱠᱟᱫ ᱛᱟᱦᱮᱱᱟ ᱮᱠᱫᱚᱢ ᱜᱮ ᱟᱨ ᱠᱤᱪᱷᱩ ᱵᱟᱨ ᱯᱮ ᱫᱤᱱ ᱞᱟᱦᱟ ᱜᱮᱭ ᱫᱟᱜ ᱟᱠᱟᱫᱟ ᱫᱟᱜ ᱞᱮᱫᱟᱭ ᱵᱟᱨ ᱫᱤᱱ ᱵᱟᱨ ᱯᱮ ᱫᱤᱱ ᱞᱟᱦᱟᱜ ᱟᱫᱚ ᱚᱱᱟ ᱛᱮ ᱱᱟᱥᱮᱱᱟᱜ ᱨᱮᱭᱟᱲ ᱜᱮ ᱵᱩᱡᱷᱟᱹᱜ ᱠᱟᱱ ᱛᱟᱦᱮᱱᱟ ᱦᱟᱸᱜ ᱟᱫᱚ ᱛᱤᱦᱤᱧ ᱠᱷᱚᱡ ᱜᱮ ᱦᱟᱸᱜ ᱛᱮ ᱛᱤᱦᱤᱧ ᱫᱚ ᱨᱤᱢᱤᱞ ᱫᱚ ᱧᱮᱞᱚᱜ ᱠᱟᱱ ᱜᱮᱭᱟ ᱠᱤᱱᱛᱩ ᱥᱤᱛᱩᱝ ᱦᱚᱸ ᱟᱹᱰᱤ ᱡᱳᱨᱮ ᱥᱤᱛᱩᱝ ᱠᱮᱫᱟ ᱟᱨ ᱛᱮᱦᱮᱧ ᱫᱚ ᱦᱟᱸᱜ ᱟᱫᱚ ᱜᱚᱨᱚᱢ ᱧᱚᱜ ᱜᱮ ᱵᱩᱡᱷᱟᱹᱜ ᱠᱟᱱᱟ ᱩᱱᱫᱤᱱ ᱫᱚ ᱦᱟᱸᱜ ᱨᱮᱭᱟᱲ ᱧᱚᱜ ᱜᱮ ᱵᱩᱡᱷᱟᱹᱜ ᱠᱟᱱ ᱛᱟᱦᱮᱸᱱᱟ᱾ ᱵᱟᱨ ᱯᱮ ᱫᱤᱱ ᱜᱟᱱᱮ ᱫᱟᱜ ᱵᱟᱲᱟ ᱠᱟᱜ ᱛᱮ ᱟᱯᱷᱚᱨ ᱠᱚᱞᱮ ᱟᱯᱷᱚᱨ ᱠᱟᱫ ᱛᱟᱦᱮᱱᱟ ᱟᱨ ᱜᱚᱝᱠᱮ ᱟᱯᱮ ᱥᱮᱫ ᱫᱚ ᱟᱯᱷᱚᱨ ᱠᱚᱫᱚ ᱦᱩᱭᱱᱟ ᱥᱮ ᱟᱹᱣᱨᱤ?
ᱟᱯᱷᱚᱨ ᱠᱚᱫᱚ ᱮᱠᱷᱚᱱ ᱟᱨ ᱦᱟᱸ ᱢᱤᱫ ᱥᱚᱯᱛᱟ ᱜᱟᱱ ᱞᱟᱜᱟᱜ-ᱟ᱾ ᱦᱟᱸ ᱛᱚᱵᱮ ᱜᱮ ᱨᱚᱦᱚᱭ ᱡᱩᱛᱩᱜ-ᱟ ᱮᱸᱜ ᱤᱭᱩᱨᱤᱭᱟ ᱠᱚ ᱱᱤᱛᱚᱜ ᱫᱚ ᱮᱨ ᱦᱩᱭᱩᱜ ᱠᱟᱱᱟ ᱦᱟᱸᱜ
ᱚ
ᱟᱨ ᱢᱤᱫ ᱥᱚᱯᱛᱟ ᱠᱷᱟᱡ ᱜᱮ ᱫᱚ ᱦᱩᱭᱩᱜ-ᱟ ᱮᱸ ᱟᱹᱰᱤ ᱥᱤᱛᱩᱝ ᱵᱩᱡᱷᱟᱹᱜ ᱠᱟᱱᱟ ᱦᱮᱸ
ᱦᱳᱭ ᱟᱯᱮ ᱥᱮᱫ ᱫᱚ ᱞᱟᱦᱟ ᱧᱚᱜ ᱜᱮ ᱫᱟᱜ ᱟᱠᱟᱫ ᱛᱮ ᱟᱯᱷᱚᱨ ᱠᱚᱯᱮ ᱜᱤᱰᱤᱣ ᱟᱠᱟᱫ ᱛᱮ ᱢᱟᱱᱮ ᱚᱢᱚᱱ ᱟᱠᱟᱱ ᱛᱟᱯᱮᱭᱟ ᱚᱢᱚᱱ ᱠᱟᱛᱮᱜ ᱟᱨ ᱢᱤᱫ ᱥᱚᱯᱛᱟ ᱜᱟᱱ ᱦᱩᱭ ᱠᱟᱱ ᱥᱮ ᱦᱚᱜ ᱨᱚᱦᱚᱭ ᱞᱮᱠᱟᱭ ᱡᱩᱛᱩᱜ-ᱟ ᱟᱫᱚ ᱫᱟᱜ ᱞᱮᱠᱷᱟᱡ ᱜᱮ
ᱦᱮᱸ ᱫᱟᱜ ᱞᱮᱠᱷᱟᱡ ᱜᱮ ᱟᱫᱚ ᱡᱩᱛᱩᱜ-ᱟ ᱦᱮᱸ
ᱟᱰᱤ ᱱᱟᱯᱟᱭ ᱟᱯᱮ ᱥᱮᱫ ᱫᱚ ᱟᱹᱰᱤ ᱞᱚᱜᱚᱱ ᱜᱮ ᱢᱟᱱᱮ-ᱸ ᱞᱟᱦᱟ ᱧᱚᱜ ᱮ ᱫᱟᱜ ᱟᱠᱟᱫ ᱛᱮ ᱞᱟᱦᱟ ᱛᱮᱜᱮ ᱦᱩᱭᱮᱱ ᱛᱟᱯ ᱯᱮ ᱟᱞᱮ ᱫᱚ ᱱᱮᱜ-ᱮ ᱞᱮ ᱮᱨ ᱟᱯᱷᱚᱨ ᱵᱟᱲᱟᱭᱫᱟ ᱟᱫᱚ ᱨᱚᱦᱚᱭ ᱠᱟᱛᱮᱫ ᱫᱚ ᱦᱟᱸᱜ ᱞᱮᱴ ᱜᱚᱫᱚᱜ ᱜᱮᱭᱟ᱾
ᱦᱮᱸ ᱞᱮᱴ ᱜᱚᱫᱚᱜ ᱜᱮᱭᱟ ᱞᱮᱴ ᱫᱚ ᱦᱮᱸ ᱦᱮᱸ ᱟᱫᱚ ᱫᱟᱜ ᱜᱮ ᱪᱮᱫ ᱞᱮᱠᱟᱭ ᱫᱟ ᱦᱟᱸᱜ ᱦᱟᱸᱜ᱾
ᱦᱮᱸ
ᱚᱸ
ᱟᱫᱚ ᱟᱯᱮ ᱥᱮᱫ ᱫᱚ ᱥᱮᱨᱢᱟ ᱡᱟᱹᱲᱤ, ᱫᱟᱜ ᱟᱛᱮᱫ ᱜᱮᱯᱮ ᱪᱟᱥ ᱼᱼ ᱛᱮᱦᱮᱱᱟ ᱥᱮ ᱟᱨᱦᱚᱸ ᱮᱴᱟᱜ ᱠᱤᱪᱷᱩ ᱚᱱᱠᱟᱱᱟᱜ ᱱᱟᱹᱭ ᱠᱚ ᱥᱮ ᱠᱮᱱᱮᱞ ᱠᱚ ᱢᱮᱱᱟᱜ ᱟᱠᱟᱫᱟ?
ᱮᱸ ᱟᱞᱮ ᱥᱮᱫ ᱫᱚ ᱩᱸ ᱠᱮᱱᱮᱞ ᱢᱮᱱᱟᱜ ᱟᱠᱟᱜ ᱜᱮᱭᱟ। ᱦᱮᱸ ᱫᱟᱜᱽ ᱨᱮᱱᱟᱜ ᱫᱚ ᱚᱥᱩᱵᱤᱫᱷᱟ ᱩᱱᱟᱹᱜ ᱫᱚ ᱵᱟᱹᱱᱩᱜᱼᱟ।
ᱦᱚᱸᱻ
ᱠᱮᱱᱮᱞ ᱠᱚ ᱢᱮᱱᱟᱜ ᱟᱠᱟᱫᱟ, ᱟᱨ ᱵᱟᱨᱫᱚᱢ ᱪᱟᱥ ᱦᱚᱸ ᱦᱩᱭᱩᱜ ᱜᱮᱭᱟ᱾ ᱟᱞᱮᱥᱮᱜ ᱫᱚ᱾
ᱡᱚᱢ ᱠᱚᱨᱮᱱᱟᱜ ᱫᱚ ᱛᱟᱦᱟᱞᱮ ᱟᱱᱟᱴ ᱠᱚᱫᱚ ᱵᱟᱝ ᱦᱩᱭᱩᱜ ᱛᱟᱦᱮᱸᱱᱟ?
ᱵᱟᱝ ᱵᱟᱝ ᱵᱟᱝ ᱡᱚᱢ ᱠᱚᱨᱮᱱᱟᱜ ᱫᱚ ᱵᱟᱝ ᱦᱩᱭᱩᱜᱼᱟ ᱩᱱᱟᱹᱜ, ᱵᱟᱨ ᱫᱚᱢ ᱦᱩᱭᱩᱜ ᱠᱷᱟᱡ ᱫᱚ, ᱦᱩᱸ ᱟᱨ ᱟᱯᱮᱥᱮᱜ ᱫᱟᱜᱽ ᱠᱚ ᱚᱱᱠᱟ ᱵᱮᱵᱚᱥᱛᱟ ᱢᱮᱱᱟᱜ ᱟᱥᱮ ᱵᱟᱹᱱᱩᱜᱼᱟ?
ᱦᱳᱭ, ᱟᱞᱮᱥᱮᱜ ᱫᱚ ᱜᱚᱝᱠᱮ ᱚᱱᱠᱟ ᱞᱟᱹᱴᱩ ᱱᱟᱹᱭ ᱠᱚᱫᱚ ᱵᱟᱹᱱᱩᱜ ᱟᱠᱟᱫᱟ᱾ ᱱᱟᱹᱭ ᱠᱚ ᱥᱮ ᱰᱮᱢ ᱠᱚ ᱫᱚ ᱵᱟᱹᱱᱩᱜ ᱟᱠᱟᱫᱟ, ᱜᱟᱰᱟ ᱠᱟᱫᱟ ᱠᱤᱱᱛᱩ ᱚᱱᱟ ᱜᱟᱰᱟ ᱦᱚᱸ ᱡᱤᱭᱟᱹᱲ ᱜᱟᱰᱟ ᱫᱚ ᱵᱟᱝ ᱠᱟᱱᱟ᱾ ᱦᱳᱭᱛᱳ ᱱᱚᱜᱼᱚᱭ ᱡᱮ ᱵᱚᱨᱥᱟ ᱫᱤᱱ ᱱᱤᱭᱟᱹ ᱵᱚᱨᱥᱟ ᱫᱤᱱ ᱨᱮᱜᱮ ᱫᱟᱜᱽ ᱠᱮᱫ ᱛᱮ ᱫᱟᱜᱽ ᱯᱮᱨᱮᱜ ᱮᱱ ᱜᱮᱭᱟ ᱟᱛᱩᱭᱮᱱ ᱜᱮᱭᱟ ᱟᱨᱦᱚᱸ ᱫᱷᱚᱨᱚᱱ ᱚᱱᱛᱮ ᱫᱚ ᱟᱸᱡᱮᱱ ᱜᱮᱭᱟ, ᱟᱞᱮ ᱥᱮᱨᱚᱜ ᱢᱟᱱᱮ ᱵᱚᱪᱷᱚᱨ ᱨᱮ ᱢᱤᱫ ᱫᱷᱟᱣ ᱜᱮ ᱪᱟᱥ ᱫᱚ ᱦᱩᱭᱩᱜ ᱛᱟᱦᱮᱸᱱᱟ᱾ ᱱᱚᱜᱼᱚᱭ ᱡᱮ ᱮᱠᱷᱚᱱ ᱡᱟᱦᱟᱸ ᱡᱟᱹᱯᱩᱫ ᱫᱤᱱ ᱩᱱ ᱡᱚᱠᱷᱟᱜ ᱜᱮ ᱪᱟᱥ ᱦᱩᱭᱩᱜ ᱛᱟᱦᱮᱸᱱᱟ᱾
ᱦᱮᱸ,
ᱢᱤᱫ ᱵᱚᱪᱷᱚᱨ ᱨᱮ ᱢᱤᱫ ᱫᱷᱟᱣ ᱜᱮᱞᱮ ᱪᱟᱥ ᱛᱟᱦᱮᱱᱟ᱾ᱟᱸ ᱦᱩᱲᱩ ᱜᱮ ᱡᱟᱹᱥᱛᱤ ᱠᱟᱭᱛᱮᱠᱚ ᱪᱟᱥᱟ ᱮᱴᱟᱜ ᱠᱤᱪᱷᱩ ᱫᱚ ᱩᱱᱟᱹᱜ ᱫᱚ ᱵᱟᱝ᱾ ᱦᱳᱲᱳ ᱠᱚ ᱪᱟᱥᱟ ᱟᱨ ᱚᱱᱟ ᱥᱮᱨᱢᱟ ᱡᱟᱹᱲᱤ ᱫᱟᱜᱽ ᱛᱮᱜᱮ᱾ ᱟᱨ ᱯᱩᱠᱷᱨᱤ ᱠᱚᱨᱮᱱᱟᱜ ᱫᱟᱜᱽ, ᱠᱚᱛᱮ ᱫᱚ ᱪᱟᱥ ᱫᱚ ᱢᱤᱫ ᱵᱟᱨ ᱫᱷᱟᱣ ᱥᱤᱭᱟᱹᱛ ᱞᱮᱠᱟ ᱜᱟᱱᱚᱜᱼᱟ ᱚᱱᱠᱟ, ᱯᱩᱨᱟᱹ ᱴᱟᱭ ᱫᱚ ᱵᱟᱝ ᱜᱟᱱᱚᱜᱼᱟ ᱚᱱᱟ ᱠᱷᱟᱹᱛᱤᱨ ᱢᱤᱫ ᱫᱷᱟᱣ ᱜᱮᱠᱚ ᱪᱟᱥ ᱛᱟᱦᱮᱱᱟ᱾ᱟᱨ
ᱢᱤᱫᱜᱷᱟᱹᱲᱤ ᱛᱮ ᱦᱟᱸᱡᱮᱫ ᱠᱚᱫᱚᱜ ᱜᱮᱭᱟ ᱦᱩᱸᱜ ᱩᱸ᱾ ᱟᱨ ᱟᱸ ᱦᱩᱲᱩ ᱵᱟᱫ ᱠᱟᱛᱮᱫ ᱪᱮᱫ ᱠᱚᱯᱮ ᱪᱟᱥ ᱜᱮᱭᱟ ᱛᱩᱲᱤ ᱠᱚᱫᱚᱯᱮ ᱪᱟᱥᱟᱥᱮ ᱵᱟᱝ? ᱫᱟᱜᱽ ᱢᱟ,
ᱦᱮᱸ, ᱦᱩᱲᱩ ᱵᱟᱫᱽ ᱠᱟᱛᱮᱫ ᱤᱭᱟᱹ ᱵᱚᱨᱥᱟ ᱥᱩᱚᱢᱚᱭ ᱫᱚ ᱦᱩᱲᱩ ᱜᱮᱞᱮ ᱪᱟᱥᱟ᱾ ᱵᱚᱨᱥ ᱟ ᱵᱟᱫ ᱠᱟᱛᱮᱫ ᱡᱟᱦᱟᱸ ᱫᱷᱚᱨᱚᱱ ᱠᱚᱨᱮ ᱫᱷᱚᱨᱚᱱ ᱠᱚᱨᱮ ᱫᱚ, ᱛᱩᱲᱤ, ᱠᱷᱚᱥᱞᱟ, ᱟᱸ ᱡᱚᱱᱰᱨᱟ,
ᱡᱚᱱᱰᱨᱟ ᱦᱮᱸ᱾
ᱵᱮᱞᱟᱛᱤ, ᱵᱮᱸᱜᱟᱲ, ᱱᱚᱣᱟ ᱠᱚ ᱢᱟᱱᱮ ᱯᱮᱨᱟᱭ ᱞᱮᱠᱟᱱᱟᱜ ᱥᱚᱵᱽᱡᱤ, ᱠᱚ ᱜᱮᱞᱮ ᱪᱟᱥ ᱫᱚᱞᱮ ᱪᱟᱥ ᱛᱟᱦᱮᱸᱱᱟ, ᱠᱤᱱᱛᱩ ᱢᱟᱱᱮ ᱚᱱᱠᱟ ᱩᱱᱟᱹᱜ ᱡᱟᱹᱥᱛᱤ ᱫᱚ ᱵᱟᱝ᱾ ᱡᱮ ᱢᱮᱱᱛᱮ ᱜᱟᱡᱫᱮ ᱜᱟᱡᱫᱮ ᱜᱟᱡᱫᱮ ᱥᱚᱵᱽᱡᱤ ᱠᱚ ᱪᱟᱥ ᱦᱩᱭᱱᱟ᱾ᱟᱨ ᱜᱟᱹᱰᱤ ᱜᱟᱹᱰᱤ ᱛᱮᱠᱚ ᱤᱫᱤᱭᱟ ᱮᱴᱟᱜ ᱥᱮᱜ ᱩᱸ᱾ ᱠᱩᱫᱚ ᱟᱞᱮ ᱥᱮᱫ ᱫᱚ ᱚᱱᱠᱟ ᱫᱚ ᱵᱟᱝᱠᱚ ᱪᱟᱥ ᱛᱟᱦᱮᱱᱟ᱾ᱪᱟᱥ ᱛᱟᱦᱮᱱᱟ ᱠᱚ ᱦᱮᱸ ᱦᱮᱸ ᱱᱤᱡᱮ ᱞᱟᱹᱜᱤᱜ ᱜᱮ ᱚᱲᱟᱜ ᱨᱮ ᱡᱚᱢ ᱞᱟᱹᱜᱤᱜ᱾ ᱟᱨ ᱦᱚᱭᱛᱚ ᱢᱤᱫ ᱵᱟᱨ ᱵᱚᱥᱛᱟ ᱚᱱᱟ ᱦᱟᱴ ᱠᱚᱨᱮ ᱟᱠᱷᱨᱤᱧ ᱚᱱᱠᱟ᱾
ᱦᱩᱸ,
ᱢᱟᱱᱮ ᱜᱟᱡᱫᱮ ᱮᱠᱫᱚᱢ ᱡᱟᱫᱟ ᱚᱱᱟ ᱛᱮᱜᱮ ᱜᱟᱹᱰᱤ ᱜᱟᱹᱰᱤ ᱪᱟᱞᱟᱜᱼᱟ ᱚᱱᱠᱟ ᱫᱚ ᱵᱟᱝ᱾ ᱦᱳᱭ ᱚᱲᱟᱜ ᱡᱚᱢ ᱞᱮᱠᱟ, ᱛᱟᱨᱯᱚᱨ ᱢᱤᱫᱵᱟᱨ ᱡᱩᱫᱤ ᱵᱟᱹᱲ ᱛᱤᱜ ᱠᱷᱟᱡ ᱚᱱᱟ ᱦᱟᱴ ᱠᱚᱨᱮ ᱠᱚ ᱟᱹᱷᱨᱤᱧ ᱵᱟᱲᱟᱭᱟ ᱢᱤᱫ ᱫᱷᱟᱣ ᱜᱟᱱ ᱚᱱᱠᱟ᱾
ᱦᱮᱸ ᱢᱤᱫ ᱫᱟᱢᱜᱟᱱ ᱚᱱᱮ ᱦᱮᱸ ᱦᱮᱸ ᱦᱮᱸ᱾
ᱦᱮᱸ, ᱜᱚᱝᱠᱮ ᱟᱯᱮᱥᱮᱫ ᱫᱚ ᱪᱮᱜ ᱪᱮᱜ ᱠᱚ ᱟᱱᱟᱡ ᱯᱟᱹᱛᱤ ᱠᱚᱫᱚ ᱪᱟᱥ ᱦᱩᱭᱩᱜ ᱛᱮ? ᱦᱟᱞᱳ, ᱦᱟᱞᱳᱻ ᱦᱟᱞᱳ᱾ ᱦᱮᱞᱳ ᱜᱚᱢᱠᱮ। ᱟᱞᱮ ᱥᱮᱫ ᱫᱚ ᱚᱱᱟ ᱡᱚᱱᱰᱨᱟ ᱠᱚᱦᱚᱸ ᱪᱟᱥ ᱫᱚ ᱦᱩᱭᱩᱜ ᱛᱟᱦᱮᱸᱱ ᱜᱮᱭᱟ ᱟᱫᱚᱼᱼ ᱩᱱᱟᱹᱜ ᱡᱟᱫᱟ ᱫᱚ ᱵᱟᱝ ᱦᱳᱭᱳᱜ ᱛᱟᱦᱮᱱᱟ ᱦᱩᱭᱩᱜ ᱛᱟᱦᱮᱱᱟ᱾ ᱚᱱᱟ ᱚᱲᱟᱜ ᱨᱮ ᱡᱚᱢ ᱥᱩᱢᱩᱝ ᱞᱮᱠᱟ ᱟᱨ ᱡᱚᱱᱰᱨᱟ ᱛᱩᱲᱼᱼ